ᱦᱮᱸ ᱡᱚᱦᱟᱨ ᱜᱤ᱾
ᱡᱚᱦᱟᱨ ᱜᱮ ᱜᱚᱝᱠᱮ᱾
ᱦᱩᱸ ᱡᱚᱦᱟᱨ ᱾
ᱨᱚᱲ ᱜᱤ ᱴᱷᱤᱠ ᱞᱤᱠ ᱨᱚᱲ ᱟᱸᱡᱚᱢᱚᱜ ᱠᱟᱱᱟ᱾ ᱦᱮᱸ ᱟᱧᱡᱚᱢᱚᱜ ᱠᱟᱱᱟ᱾
ᱟᱹᱞᱤᱧᱟᱜ ᱟᱧᱡᱚᱢᱚᱜ ᱠᱟᱱᱟ ᱛᱚ ᱟᱹᱞᱤᱧᱟᱜ᱾
ᱦᱮᱸ ᱟᱸᱡᱚᱢᱚᱜ ᱠᱟᱱᱟ᱾
ᱚ ᱱᱟᱯᱟᱭ ᱜᱮ ᱛᱚᱵᱮ ᱪᱮᱫ ᱵᱤᱱ ᱪᱤᱠᱟᱹᱭ ᱫᱟ ᱱᱤᱛᱚᱜ ᱛᱟᱦᱚᱞᱮ?
ᱫᱚᱫᱚ ᱚᱞᱚᱜ ᱯᱟᱲᱦᱟᱣ ᱪᱟᱹᱞᱩᱜ ᱠᱟᱱᱟ᱾ ᱵᱟᱭᱨᱮ ᱨᱮ ᱢᱤᱱᱟᱹᱧᱟ ᱚᱲᱟᱜ ᱠᱷᱚᱱ ᱫᱚ ᱟᱰᱤ ᱥᱟᱺᱜᱤᱧ ᱧᱚᱜ ᱨᱮ ᱜᱮ ᱢᱤᱱᱟᱹᱧᱟ᱾ ᱚ ᱚᱲᱟᱜ
ᱦᱚᱸ᱾ ᱟᱪᱷᱟ ᱟᱪᱷᱟ ᱟᱹᱰᱤ ᱱᱟᱯᱟᱭ ᱚᱞᱚᱜ ᱯᱟᱲᱦᱟᱜ ᱚᱞᱚᱜ ᱯᱟᱲᱦᱟᱜ ᱠᱟᱱᱟ ᱵᱮᱱ ᱟᱹᱰᱤ ᱱᱟᱯᱟᱭ ᱠᱟᱛᱷᱟ ᱱᱚᱶᱟ ᱫᱚ᱾
ᱱᱚᱶᱟ ᱫᱚ᱾ ᱦᱚᱭ᱾ ᱟᱪᱷᱟᱧ ᱢᱮᱱᱫᱟ ᱡᱮ ᱤᱭᱟ ᱟᱯᱼᱼ ᱯᱮ ᱥᱮᱫ ᱫᱚ ᱢᱟᱪᱮᱫᱽ ᱢᱟᱪᱮᱜ ᱜᱚᱝᱠᱮ ᱠᱚᱼᱼ ᱠᱩ ᱫᱚ ᱵᱮ ᱟᱵᱤᱱ ᱫᱤᱭᱮᱹ ᱠᱚ ᱨᱚᱲᱟ ᱠᱚᱣᱟᱼᱼ
ᱦᱮᱸ᱾ ᱚᱱᱠᱟ ᱜᱮ ᱡᱮ ᱦᱮᱛᱩ ᱩᱱᱤ ᱫᱚᱭ ᱤᱭᱟᱹ ᱠᱟᱱᱟᱭ ᱞᱚ ᱢᱟᱱᱚᱛᱟᱱ ᱦᱚᱲ ᱠᱟᱱᱟᱭ ᱡᱮ ᱦᱮᱛᱩ ᱱᱟᱛᱮᱼᱼ
ᱫᱮ ᱟᱹᱵᱤᱱ ᱥᱮᱫᱼᱼ
ᱚᱱᱠᱟ ᱠᱟᱛᱮᱜ ᱜᱮ ᱨᱚᱲ ᱦᱩᱭᱩᱜ-ᱟ᱾
ᱦᱩᱭᱩᱜ-ᱟ᱾ ᱚ ᱟᱪᱪᱷᱟ ᱟᱪᱷᱟᱪᱟ᱾ ᱦᱚᱭ ᱡᱚᱛᱚ ᱟᱞᱮ ᱥᱮᱫ ᱫᱚ ᱢᱟᱱᱮ ᱢᱤᱫᱴᱤᱱ ᱜᱚᱼᱼ ᱩ ᱟᱞᱮ ᱥᱮᱫ ᱫᱚ ᱵᱮᱥᱤ ᱢᱟᱱᱮ ᱤᱧ ᱟᱢ ᱫᱤᱭᱟᱹ ᱠᱚ ᱨᱚᱲᱟ ᱠᱩ᱾ ᱜᱚᱝᱠᱮ ᱠᱚ ᱥᱟᱶᱛᱮ ᱦᱚᱸ ᱤᱧ ᱨᱚᱲ ᱵᱟᱲᱟᱭ ᱜᱮᱭᱟ ᱾ᱟᱫᱚ ᱤᱧ ᱫᱚ ᱤᱭᱟᱹ ᱤᱧ ᱢᱟᱱᱮ ᱢᱮᱛᱟ ᱠᱤᱱᱤᱧ ᱡᱟᱦᱟᱸ ᱱᱟᱜ ᱜᱤᱧ ᱠᱩᱞᱤ ᱠᱚᱣᱟ ᱜᱚᱝᱠᱮ ᱚᱠᱟ ᱛᱮᱢ ᱪᱟᱞᱟᱭᱮᱱᱟ ᱥᱮ ᱚᱠᱟ ᱛᱮᱢ ᱪᱟᱞᱟᱜ ᱼᱼ ᱠᱟᱱᱟ ᱱᱚᱝᱠᱟ ᱜᱤᱧ ᱨᱚᱲᱟ᱾
ᱦᱚᱸ ᱟᱹᱰᱤ ᱱᱟᱯᱟᱭ᱾
ᱵᱟᱝ᱾ ᱦᱳᱭ, ᱟᱫᱚ ᱤᱧ ᱦᱚᱸ ᱟᱢ ᱥᱟᱶᱛᱮ ᱚᱱᱠᱟ ᱜᱤᱧ ᱨᱚᱲᱟ ᱢᱟᱱᱮ ᱟᱵᱤᱱ ᱫᱤᱭᱟᱹ ᱫᱚ ᱵᱟᱹᱧ ᱨᱚᱲ ᱫᱟᱲᱮᱭᱟᱜ-ᱟ ᱠᱤᱱᱛᱩ ᱤᱭᱟᱹ ᱜᱤᱧ ᱨᱚᱲᱟ ᱤᱧ ᱫᱚ᱾
ᱚ ᱪᱷᱟ ᱟᱪᱷᱟ ᱴᱷᱤᱠ ᱜᱮᱭᱟ ᱟᱪᱷᱟ᱾
ᱪᱷᱟ᱾
ᱛᱚᱵᱮ ᱞᱟᱹᱭ ᱵᱮᱱ ᱛᱟᱦᱚᱞᱮ ᱟᱵᱮᱱ ᱫᱚ ᱛᱤᱱᱟᱹᱜ ᱥᱟᱺᱜᱤᱧ ᱵᱮᱱ ᱚᱞᱚᱜ ᱯᱟᱲᱦᱟᱜ ᱠᱟᱱᱟ?
ᱥᱟᱸᱜᱤᱱ ᱢᱮᱱ ᱛᱮ ᱫᱚ ᱱᱤᱛᱚᱜ ᱫᱚᱢ ᱢᱟᱡᱽᱼᱼ ᱤᱭᱟᱹ ᱞᱟᱭᱤᱱ ᱛᱮ ᱞᱤᱧ ᱯᱟᱲᱦᱟᱜ ᱠᱟᱱᱟ ᱢᱟᱪᱮᱛᱟᱹᱱᱤ ᱞᱟᱹᱜᱤᱫ ᱯᱟᱲᱦᱟᱣ ᱦᱩᱭᱩᱜ ᱠᱟᱱᱟ᱾
ᱦᱩᱸᱻ
ᱨᱮᱱ ᱞᱟᱯᱷᱟᱝ ᱢᱮᱱᱛᱮ ᱱᱤᱛᱚᱜ ᱦᱚᱸ ᱚᱠᱛᱚ ᱫᱚ ᱢᱮᱱᱟᱜ ᱜᱮᱭᱟ᱾
ᱚᱻ
ᱱᱤᱭᱟᱹ ᱨᱮᱱᱟᱜ ᱫᱚ ᱢᱟᱱᱮ ᱱᱤᱭᱟᱹ ᱫᱚᱼᱼ ᱮᱢᱚᱱ ᱤᱭᱟᱹ ᱠᱟᱱᱟ ᱞᱟᱭᱤᱱ ᱛᱤᱧ ᱪᱟᱞᱟᱜ ᱠᱟᱱᱟ ᱱᱤᱭᱟᱹ ᱫᱚ ᱱᱟᱥᱤ ᱱᱟᱜ ᱚᱠᱛᱚ ᱮᱢᱟᱜ ᱦᱩᱭᱩᱜ-ᱟ᱾
ᱚ ᱦᱚᱭ᱾
ᱦᱚᱭ ᱦᱚᱭ᱾
ᱟᱪᱪᱷᱟ ᱟᱹᱰᱤ ᱱᱟᱯᱟᱭ᱾
ᱦᱳᱭ᱾
ᱟᱪᱪᱷᱟ ᱤᱧ ᱢᱮᱱᱫᱟ ᱡᱮ ᱤᱭᱟᱹ ᱱᱟᱦᱮᱞ ᱥᱤ ᱠᱚᱫᱚᱢ ᱵᱟᱲᱟᱭᱟ ᱥᱮ ᱵᱟᱝ? ᱢᱟᱱᱮ ᱥᱤ ᱠᱚ ᱦᱳᱭ ᱵᱟᱲᱟᱭ ᱜᱮᱭᱟ ᱱᱮᱛᱟᱨ ᱫᱚ᱾ ᱚ ᱟᱪᱪᱷᱟ ᱤᱱᱟ. ᱜ ᱫᱩᱧ ᱵᱟᱲᱟᱭ ᱜᱮᱭᱟ ᱵᱷᱟᱜᱤ ᱠᱚᱨᱮ ᱚ ᱦᱳᱭ᱾ ᱛᱚᱵᱮ ᱟᱯᱮ ᱥᱮᱫ ᱫᱚ ᱪᱮᱫ ᱯᱮ ᱪᱟᱥᱵᱟᱥ ᱵᱟᱲᱟᱭᱟ? ᱪᱟᱥᱵᱟᱥ ᱢᱮᱱᱛᱮ ᱦᱩᱲᱩ ᱠᱚ ᱱᱮᱛᱟᱨ ᱫᱤᱱ ᱫᱚ ᱦᱩᱲᱩ ᱛᱟᱨᱯᱚᱨᱮ ᱦᱩᱭᱩᱜ ᱠᱟᱱᱟ ᱱᱤᱭᱟᱹ ᱦᱩᱲᱩ ᱤᱭᱟᱹ ᱠᱚ ᱨᱟᱠᱟᱵ ᱠᱟᱛᱮᱫ ᱦᱩᱭᱩᱜ ᱠᱟᱱᱟ ᱛᱩᱲᱤ ᱠᱚᱞᱮ ᱮᱨᱟ᱾
ᱦᱚᱭ ᱦᱚᱭ᱾
ᱢᱟᱱᱮ ᱚᱱᱠᱟ ᱴᱩᱠᱴᱟᱠ ᱤᱭᱟᱹ ᱠᱚᱫᱚᱞᱮ ᱪᱟᱥ ᱜᱮᱭᱟᱞᱮ᱾ ᱛᱟᱯᱚᱨ ᱚᱲᱟᱜ ᱠᱚᱨᱮ ᱫᱚ ᱦᱩᱭᱩᱜ ᱠᱟᱱᱟ ᱡᱚᱢ ᱥᱟᱹᱫᱽ ᱞᱮ ᱪᱟᱥ ᱟᱞᱮ᱾
ᱟᱪᱪᱷᱟ ᱟᱪᱪᱷᱟ ᱟᱹᱰᱤ ᱱᱟᱯᱟᱭ᱾
ᱦᱚᱭ ᱛᱟᱦᱚᱞᱮ ᱦᱳᱭ᱾
ᱦᱩᱸ ᱛᱚᱵᱮ ᱟᱯᱮ ᱫᱚ ᱪᱟᱥ ᱦᱚᱯᱮ ᱪᱟᱥ ᱜᱮ ᱠᱷᱟᱹᱞᱤ ᱚᱲᱟᱜ ᱥᱩᱢᱩᱝ ᱜᱮ ᱥᱮ ᱟ. ᱠᱷᱨᱤᱧ ᱞᱟᱹᱜᱤᱫ ᱦᱚᱸ?
ᱵᱟᱝ ᱟ. ᱠᱷᱨᱤᱧ ᱞᱟᱹᱜᱤᱫ ᱫᱚ ᱵᱟᱝ ᱚᱲᱟᱜ ᱥᱩᱢᱩᱝ ᱜᱮ᱾
ᱚ᱾
ᱟᱪᱪᱷᱟ ᱟᱹᱰᱤ ᱱᱟᱯᱟᱭ ᱦᱳᱭ᱾ ᱟᱯᱮ ᱥᱮᱫ ᱫᱚ ᱵᱟᱨ ᱫᱷᱟᱣ ᱠᱚ ᱦᱩᱲᱩ ᱠᱚ ᱨᱚᱦᱚᱭᱟ ᱥᱮ ᱢᱤᱫ ᱫᱷᱟᱣ?
ᱟᱞᱮ ᱥᱮᱫ ᱫᱚ ᱵᱟᱨ ᱫᱷᱟᱣ ᱠᱚ ᱨᱚᱦᱚᱭᱟ᱾ ᱡᱚᱛᱚ ᱡᱚᱠᱷᱚᱱ
ᱦᱩᱭᱩᱜ-ᱟ ᱟᱨ ᱢᱤᱫ ᱫᱷᱟ. ᱣ ᱫᱚ ᱦᱩᱭᱩᱜ ᱠᱟᱱᱟ ᱡᱮᱴᱟ ᱥᱤᱛᱩᱝ ᱫᱤᱱ᱾ ᱤᱱ ᱡᱚᱠᱷᱚᱱ ᱫᱚ ᱥᱮᱞᱚ ᱛᱮᱞᱮ ᱨᱚᱦᱚᱭᱟ ᱦᱳᱭ ᱛᱚ ᱟᱯᱮ ᱥᱮᱫ ᱫᱚ ᱛᱟᱦᱚᱞᱮ ᱚᱱᱟ ᱨᱮᱱᱟᱜ ᱵᱮᱵᱚᱥᱛᱟ ᱦᱚᱸ ᱢᱮᱱᱟᱜᱼᱟ
ᱦᱳᱭ ᱦᱳᱭ
ᱟᱞᱮ ᱥᱮᱫ ᱫᱚ ᱵᱟᱹᱱᱩᱜᱼᱟ ᱚᱱᱟ ᱠᱚᱨᱮᱱᱟᱜ ᱫᱚ ᱟᱞᱮ ᱫᱚ ᱡᱟ ᱨᱤᱢᱤᱞ ᱫᱟᱜ ᱵᱷᱚᱨᱥᱟ ᱛᱮᱜᱮ ᱞᱮ ᱪᱟᱥᱟ
ᱟᱪᱪᱷᱟ ᱟᱹᱰᱤ ᱱᱟᱯᱟᱭ ᱜᱮ ᱛᱟᱦᱚᱞᱮ ᱛᱚᱵᱮ ᱟᱯᱮ ᱥᱮᱫ ᱫᱚ ᱦᱮᱸ ᱛᱟᱦᱚᱞᱮ ᱫᱚ ᱟᱯᱮ ᱥᱮᱫ ᱫᱚ ᱛᱟᱦᱚᱞᱮ ᱩᱱᱠᱩ ᱜᱟᱹᱭ ᱰᱟᱝᱜᱨᱟ ᱢᱮᱨᱚᱢ ᱥᱩᱠᱨᱤ ᱯᱮ ᱟᱹᱥᱩᱞ ᱟᱠᱟᱫ ᱠᱚᱣᱟ ᱥᱮ ᱵᱟᱝ?
ᱦᱮᱸ ᱟᱹᱥᱩᱞ ᱠᱚᱜᱮᱭᱟᱞᱮ᱾
ᱚ ᱟᱪᱪᱷᱟ᱾
ᱟᱹᱰᱤ ᱱᱟᱯᱟᱭ ᱛᱟᱦᱚᱞᱮ᱾ ᱦᱳᱭ ᱥᱩᱠᱨᱤ ᱠᱚᱫᱚ ᱯᱮ ᱥᱩᱠᱨᱤ ᱢᱮᱨᱚᱢ ᱠᱚᱫᱚ ᱟᱹᱠᱷᱨᱤᱧ ᱠᱚᱣᱟᱯᱮ ᱥᱮ ᱯᱮ ᱡᱚᱢ ᱠᱚᱣᱟ ᱟᱯᱮ ᱜᱮ ᱥᱮ ᱪᱮᱫ ᱞᱮᱠᱟ?
ᱥᱩᱠᱨᱤ ᱫᱚ ᱵᱟᱞᱮ ᱪᱟᱥ ᱟᱠᱟᱫ ᱠᱚᱣᱟ ᱛᱚᱵᱮ ᱤᱭᱟᱹ ᱵᱟᱞᱮ ᱟᱹᱥᱩᱞ ᱟᱠᱟᱫ ᱠᱚᱣᱟ ᱛᱚᱵᱮ ᱢᱮᱨᱚᱢ ᱰᱟᱝᱨᱤ ᱥᱤᱢ ᱱᱩᱝᱠᱩ ᱫᱚ ᱢᱮᱱᱟᱜ ᱠᱚᱣᱟ ᱩᱱᱠᱩ ᱫᱚ ᱡᱚᱢ ᱞᱟᱹᱜᱤᱫ ᱫᱚ ᱵᱟᱝ ᱳᱭ ᱟᱹᱠᱷᱨᱤᱧ ᱠᱚᱣᱟᱞᱮ
ᱦᱳᱭ ᱮᱱᱛᱮᱫ ᱟᱹᱠᱷᱨᱤᱧ ᱢᱟ ᱦᱩᱭᱩᱜ ᱜᱮ ᱡᱟᱛᱮ ᱟᱵᱚ ᱡᱮᱴᱟ ᱟᱵᱚ ᱥᱟᱱᱛᱟᱲ ᱫᱚ ᱮᱱᱛᱮᱫ ᱟᱹᱰᱤ ᱠᱟᱹᱣᱰᱤ ᱨᱮᱫᱚ ᱟᱹᱰᱤ ᱵᱚᱱ ᱱᱟᱪᱟᱨ ᱜᱮᱭᱟ ᱚᱱᱟ ᱠᱷᱟᱹᱛᱤᱨ ᱛᱮ ᱟᱪᱪᱷᱟ ᱟᱪᱪᱷᱟ ᱟᱵᱮᱱ ᱵᱮᱱ ᱞᱟᱹᱭ ᱠᱮᱫᱟ ᱡᱮ ᱚᱞᱚᱜ ᱡᱤᱭᱟᱹᱱ ᱨᱮ ᱢᱮᱱᱟᱜ ᱵᱮᱱᱟ ᱟᱪᱷᱟ ᱢᱤᱫ ᱴᱮᱱ ᱞᱤᱧ ᱠᱩᱠᱞᱤ ᱵᱮᱱᱟ ᱟᱪᱪᱷᱟ ᱟᱪᱪᱷᱟ ᱦᱚᱜᱼᱚᱭ ᱡᱮ ᱪᱮᱫ ᱞᱤᱯᱤ ᱛᱮᱵᱮᱱ ᱚᱞᱚᱜ ᱠᱟᱱᱟ ᱟᱪᱪᱷᱟ ᱟᱵᱮᱱ ᱫᱚ
ᱤᱧ ᱫᱚ ᱥᱟᱱᱛᱟᱲ ᱛᱮ ᱥᱟᱱᱛᱟᱲᱤ ᱞᱤᱯᱤ ᱛᱮ ᱚᱞᱪᱤᱠᱤ ᱞᱤᱯᱤ ᱛᱮ
ᱟᱹᱰᱤ ᱱᱟᱯᱟᱭ ᱡᱟᱱᱟᱢ ᱢᱟᱲᱟᱝ ᱛᱮᱵᱮᱱ ᱡᱟᱱᱟᱢ ᱟᱲᱟᱝ ᱛᱮᱵᱮᱱ ᱚᱞᱚᱜ ᱠᱟᱱᱟ ᱟᱹᱰᱤ ᱱᱟᱯᱟᱭ ᱟᱹᱰᱤ ᱜᱚᱨᱵᱚ ᱟᱱᱟᱜ ᱠᱟᱛᱷᱟ ᱠᱟᱱᱟ
ᱦᱳᱭ ᱵᱟᱝ ᱢᱟᱱᱮ ᱱᱤᱡᱮᱨ ᱡᱟᱱᱟᱢ ᱟᱲᱟᱝ ᱛᱮᱜᱮ ᱯᱟᱲᱦᱟᱣ ᱵᱷᱟᱜᱮᱭᱟ
ᱚ ᱦᱳᱭ ᱛᱚᱵᱮ ᱟᱯᱮ ᱥᱮᱫ ᱫᱚ ᱛᱚᱵᱮ ᱚᱱᱟ ᱚᱞᱪᱤᱠᱤᱛᱮ ᱥᱟᱱᱟᱢ ᱜᱚᱴᱟᱜᱮ ᱤᱥᱠᱩᱞ ᱠᱚ ᱢᱮᱱᱟᱜᱼᱟ ᱛᱟᱦᱚᱞᱮ
ᱦᱮᱸ ᱞᱟᱦᱟ ᱛᱮᱫᱚ ᱵᱟᱝ ᱛᱟᱦᱮᱸ ᱞᱮᱱᱟ ᱛᱚᱵᱮ ᱦᱚᱜᱼᱚᱭ ᱧᱮᱞ ᱤᱫᱤᱭᱮᱫᱟ ᱢᱟᱱᱮ ᱱᱟᱥᱮ ᱱᱟᱥᱮ ᱛᱮ ᱢᱟᱱᱮ ᱤᱭᱟᱹ ᱤᱫᱤᱜ ᱠᱟᱱᱟ ᱤᱥᱠᱩᱞ ᱠᱚ ᱤᱭᱟᱹᱜ ᱠᱟᱱᱟ ᱢᱟᱱᱮ ᱵᱤᱫᱽᱫᱟᱹᱜᱟᱲ ᱠᱚ ᱟᱨᱠᱤ ᱤᱭᱟᱹᱭ ᱫᱟ ᱠᱚ ᱦᱳᱭᱳ ᱠᱟᱱᱟ ᱟᱨᱠᱤ
ᱟᱹᱰᱤ
ᱱᱟᱯᱟᱭ ᱛᱟᱦᱟᱞᱮ ᱟᱫᱚ ᱦᱩᱭᱩᱜ ᱠᱟᱱᱟ ᱟᱵᱚᱣᱟᱜ ᱥᱚᱢᱚᱥᱥᱟ ᱫᱚ ᱱᱤᱭᱟᱹᱜᱮ ᱠᱟᱨᱚᱱ ᱢᱟᱪᱮᱫ ᱠᱚ ᱥᱮᱭᱨᱚᱠᱚᱢ ᱵᱟᱹᱱᱩᱜ ᱠᱚᱣᱟ
ᱦᱳᱭ ᱦᱳᱭ ᱦᱳᱭ
ᱚᱱᱟᱜᱮ ᱵᱟᱝᱠᱷᱟᱱ ᱫᱚ ᱴᱷᱤᱠ ᱜᱮᱭᱟ ᱚᱞᱚᱜ ᱯᱟᱲᱦᱟᱣ
ᱦᱚ ᱟᱹᱰᱤ ᱱᱟᱯᱟᱭ ᱛᱟᱦᱚᱞᱮ ᱫᱩᱠ ᱫᱩᱠ ᱠᱚᱥᱴᱚ ᱫᱚ ᱛᱟᱦᱮᱱ ᱜᱮᱭᱟ ᱤᱱᱠᱟ ᱛᱮᱜᱮ ᱠᱚᱥᱴᱚ ᱠᱚ ᱵᱚᱱ ᱥᱟᱦ ᱠᱟᱛᱮᱜ ᱜᱮ ᱞᱟᱦᱟ ᱦᱩᱭᱩᱜᱼᱟ ᱞᱟᱯᱝ ᱥᱮᱫ ᱪᱟᱞᱟᱜ ᱦᱩᱭᱩᱜᱼᱟ
ᱦᱳᱭ ᱠᱟᱛᱷᱟ ᱢᱟ ᱠᱟᱱ ᱜᱮ
ᱟᱯᱮᱥᱮᱫ ᱪᱮᱫ ᱠᱚ ᱫᱟᱨᱮ ᱠᱚ ᱢᱮᱱᱟᱜᱼᱟ ᱵᱮᱥᱤ
ᱟᱞ ᱥᱮᱫ ᱫᱚ ᱫᱟᱨᱮ ᱠᱚᱫᱚ ᱱᱚᱣᱟ ᱜᱮ‌ ᱢᱮᱱᱟᱜ ᱩᱞ ᱫᱟᱨᱮ ᱠᱚᱜᱮ ᱡᱟᱹᱥᱛᱤ ᱢᱮᱱᱟᱜᱼᱟ ᱟᱞ ᱥᱮᱫ ᱫᱚ
ᱚ ᱟᱪᱷᱟ ᱵᱚᱞᱤ ᱢᱟᱛᱠᱚᱢ ᱫᱟᱨᱮ ᱠᱚᱫᱚ ᱵᱟᱹᱱᱩᱜᱼᱟ
ᱢᱮᱱᱟᱜᱼᱟ ᱢᱟᱛᱠᱚᱢ ᱫᱟᱨᱮ ᱦᱚᱸ
ᱚ ᱛᱟᱦᱚᱞᱮ ᱠᱚ ᱯᱟᱹᱣᱨᱟᱹ ᱵᱟᱲᱟᱭ ᱜᱮᱭᱟ ᱢᱟᱛᱠᱚᱢ ᱯᱟᱹᱣᱨᱟᱹ ᱠᱚ
ᱟᱞᱮ ᱥᱮ ᱦᱮᱸ ᱯᱟᱹᱣᱨᱟᱹᱵᱟᱲᱟᱭ ᱜᱮᱭᱟ ᱠᱚ
ᱚ ᱦᱳᱭ ᱛᱚ ᱛᱚᱵᱮ ᱟᱯᱮ ᱥᱮᱫ‌ ᱟᱯᱮ ᱥᱮᱫ ᱢᱮᱱᱟᱜ-ᱟ ᱢᱟᱹᱛᱠᱚᱢ ᱫᱟᱨᱮ ᱦᱮᱸ ᱢᱟᱛᱠᱚᱢ ᱫᱟᱨᱮ ᱢᱮᱱᱟᱜᱼᱟ᱾ ᱯᱳᱨᱳᱣ ᱵᱟᱲᱟᱭ ᱜᱮ ᱛᱟᱦᱚᱞᱮ ᱟᱞᱮ ᱫᱚ ᱵᱟᱞᱮ ᱯᱟᱹᱣᱨᱟᱹᱭᱟ ᱟᱹᱛᱩ ᱠᱚᱨᱮ ᱫᱚᱧ ᱧᱮᱞ ᱵᱟᱲᱟ ᱟᱠᱟᱫ ᱠᱚᱣᱟ ᱯᱟᱹᱣᱨᱟᱹ ᱯᱟᱹᱣᱨᱟᱹ ᱭᱟᱠᱚ
ᱦᱚ ᱦᱳᱭ ᱦᱳᱭ
ᱚᱱᱟ ᱛᱮᱜᱮ ᱚᱱᱟ ᱯᱟᱹᱣᱨᱟᱹ ᱠᱚ ᱵᱮᱱᱟᱣ ᱛᱮ ᱠᱤᱪᱷᱩ ᱦᱚᱲᱟᱜ ᱚᱱᱟ ᱛᱮᱜᱮ ᱥᱚᱝᱥᱟᱨ ᱠᱚ ᱪᱟᱹᱞᱩᱜ ᱛᱟᱠᱚᱣᱟ
ᱚ ᱟᱹᱰᱤ ᱱᱯᱟᱭ
ᱦᱳᱭ
ᱦᱚᱜ ᱚᱭ ᱟᱪᱷᱟ ᱟᱵᱚ ᱡᱮ ᱱᱚᱜᱼᱚᱭ ᱡᱮ ᱟᱵᱚᱵ ᱵᱚᱱ ᱯᱩᱨᱨᱟᱹᱭ ᱫᱟ ᱧᱮᱞᱚᱜ ᱟᱫᱢ ᱟᱫᱢ ᱴᱚᱴᱷᱟᱨ ᱨᱮ ᱧᱮᱞᱚᱜ ᱠᱟᱱᱟ ᱟᱵᱚᱵᱚᱱ ᱯᱩᱨᱟᱹᱣ ᱫᱟ ᱟᱵᱚ ᱵᱚᱱ ᱧᱩᱭ ᱫᱟ ᱱᱚᱣᱟ ᱮᱜ ᱴᱷᱤᱠ-ᱟ ᱠᱤ ᱥᱮ ᱵᱟᱝ ᱴᱷᱤᱠᱟ
ᱟᱥᱚᱞᱮ ᱤᱭᱟᱹ ᱫᱚ ᱦᱳᱭᱳᱜ ᱠᱟᱱᱟ ᱚᱱᱟ ᱫᱚ ᱵᱟᱝ ᱴᱷᱤᱠ ᱜᱤᱧ ᱢᱮᱱᱟ ᱤᱧ ᱫᱚ
ᱦᱚᱸ
ᱟᱨᱚᱧ ᱧᱮᱞ ᱟᱠᱟᱫᱤᱧ ᱢᱤᱫᱴᱮᱱ ᱜᱷᱟᱨᱚᱸᱡᱽ ᱨᱮ ᱧᱮᱞ ᱠᱤᱫᱟᱹᱧ ᱡᱟᱦᱟᱸᱭ ᱦᱚᱲ ᱵᱮᱥᱤ ᱧᱩᱭᱟᱭ ᱚᱱᱟ ᱚᱲᱟᱜ ᱨᱮᱫᱚ ᱯᱩᱨᱟᱹ ᱚᱥᱟᱱᱛᱤ ᱛᱮᱜᱮ ᱪᱟᱞᱟᱜᱼᱟ ᱠᱟᱹᱭᱡᱟᱹ ᱠᱷᱟᱹᱯᱟᱹᱨᱤ ᱠᱚ ᱵᱮᱥᱤ ᱦᱩᱭᱩᱜᱼᱟ᱾
ᱟᱫᱚ ᱚᱱᱟᱛᱤᱧ ᱢᱚᱱᱮᱭᱟ ᱤᱧᱟᱹᱜ ᱢᱚᱱᱮ ᱛᱮᱫᱚᱭ ᱢᱮᱱᱟ ᱡᱮ ᱵᱟᱹᱲᱤᱡ ᱡᱤᱱᱤᱥ ᱠᱟᱱᱟ ᱚᱱᱟ ᱫᱚ
ᱟᱪᱪᱷᱟᱼᱟᱪᱪᱷᱟ
ᱱᱮᱛᱟᱨ ᱫᱚ ᱠᱚᱢ ᱪᱟᱵᱟᱣ ᱟᱠᱟᱱᱟ ᱵᱮᱥᱤ ᱫᱚ ᱵᱟᱝ ᱠᱚ ᱵᱮᱱᱟᱣᱫᱟ ᱛᱚ
ᱦᱮᱸ ᱟᱪᱪᱷᱟ ᱟᱪᱪᱷᱟ ᱛᱚᱵᱮ ᱢᱮᱱᱮᱫ ᱟᱞᱤᱧ ᱛᱚᱵᱮ ᱟᱯᱮᱥᱮᱫ ᱫᱚ ᱱᱟᱨ ᱯᱨᱳᱜᱨᱟᱢ ᱠᱚ ᱦᱩᱭ ᱵᱟᱲᱟᱜ ᱜᱮᱭᱟ
ᱵᱟᱝ ᱟᱞᱮ ᱫᱤᱥᱚᱢ ᱥᱮᱫ ᱫᱚ ᱵᱟᱝ ᱦᱩᱭᱩᱜ ᱜᱮᱭᱟ ᱟᱞᱮ ᱯᱚᱱᱚᱛ ᱨᱮᱫᱚ ᱚᱱᱟ ᱠᱚᱫᱚ ᱟᱯᱮ ᱥᱮᱫ ᱫᱚ ᱟᱞᱩ ᱠᱚᱠᱚ ᱪᱟᱥ ᱜᱮᱭᱟ ᱪᱟᱥ ᱠᱚᱫᱚ ᱪᱮᱫᱼᱪᱮᱫ ᱠᱚ ᱪᱟᱥᱟ
ᱟᱞ ᱥᱮᱫ ᱫᱚ ᱦᱩᱭᱩᱜ ᱠᱟᱱᱟ ᱟᱹᱞᱩ ᱯᱚᱴᱚᱞ ᱰᱮᱲᱚᱥ ᱵᱮᱸᱜᱟᱲ ᱵᱤᱞᱟᱹᱛᱤ ᱚᱱᱟ ᱠᱚ ᱮᱢᱟᱱ ᱠᱚ ᱟᱭᱢᱟ ᱠᱤᱪᱷᱩ ᱠᱚ ᱪᱟᱥᱟ ᱥᱮ ᱡᱚᱱᱰᱨᱟ ᱦᱚᱸᱠᱚ ᱪᱟᱥ ᱜᱮᱭᱟ
ᱟᱼᱟᱠᱷᱨᱤᱧ ᱞᱤᱜᱤᱫ
ᱦᱮᱸ ᱚᱭ ᱟᱹᱠᱷᱨᱤᱧ ᱞᱟᱹᱜᱤᱫ ᱟᱨ ᱡᱚᱢ ᱥᱩ ᱡᱚᱢ ᱥᱩᱢᱩᱝ ᱠᱤᱪᱷᱩ ᱫᱚᱠᱚ ᱫᱚᱦᱚᱭᱟ ᱟᱨ ᱠᱤᱪᱷᱩ ᱫᱚᱠᱚ ᱟᱹᱠᱷ
ᱟᱠᱷᱨᱤᱧ
ᱚᱻ ᱦᱳᱭ ᱛᱚ ᱦᱮᱸ ᱡᱚᱛᱚ ᱟᱹᱠᱷᱨᱤᱧ ᱪᱟᱵᱟ ᱞᱮᱱᱠᱷᱟᱱ ᱛᱚ ᱵᱟᱝ ᱦᱩᱭᱩᱜᱼᱟ᱾ ᱡᱚᱢ ᱞᱟᱹᱜᱤᱫ ᱦᱚᱸᱛᱚ ᱠᱤᱪᱷᱩ ᱫᱚ ᱫᱚᱦᱚ ᱜᱮ ᱦᱩᱭᱩᱜᱼᱟ᱾
ᱦᱳᱭ ᱦᱳᱭ ᱚᱱᱟ ᱠᱷᱟᱹᱛᱤᱨ ᱛᱮ ᱠᱤᱪᱷᱩ ᱫᱚᱠᱚ ᱫᱚᱦᱚᱭᱟ ᱟᱨ ᱠᱤᱪᱷᱩ ᱫᱚᱠᱚ ᱟᱹᱠᱷᱨᱤᱧᱼᱟ᱾ ᱟᱯᱮ ᱥᱮᱫ ᱫᱚ ᱪᱮᱫ ᱟᱯᱮ ᱥᱮᱫ ᱫᱚ ᱪᱮᱫ ᱠᱚᱠᱚ ᱪᱟᱥᱟ ᱛᱟᱦᱚᱞᱮ ᱟᱯᱮ ᱥᱮᱫ ᱫᱚ?
ᱪᱟᱥ ᱢᱮᱱᱛᱮ ᱫᱚ ᱚᱱᱠᱟ ᱫᱚᱠᱚ ᱟᱠᱱᱮ ᱡᱟᱦᱟᱸ ᱠᱚᱢ ᱢᱮᱱ ᱠᱮᱫᱟ ᱚᱱᱟ ᱠᱚᱫᱚ ᱠᱚ ᱪᱟᱥ ᱫᱚᱠᱚ ᱪᱟᱥᱟ
ᱢᱟᱱᱮ ᱠᱤᱪᱷᱩ ᱦᱚᱲ ᱫᱚ ᱟᱹᱠᱷᱨᱤᱧ ᱟᱠᱚ ᱡᱮᱞᱮᱠᱟ ᱤᱧ ᱧᱮᱞ ᱠᱟᱫᱟ ᱠᱤᱪᱷᱩ ᱠᱤᱪᱷᱩ ᱴᱚᱴᱷᱟ ᱠᱚᱨᱮ ᱫᱚᱧ ᱧᱮᱞ ᱠᱟᱫᱟ ᱡᱮ ᱟᱹᱠᱷᱨᱤᱧ ᱞᱟᱹᱜᱤᱫ ᱚᱱᱮᱠᱴᱟ ᱚᱱᱮᱠ ᱢᱟᱱᱮ ᱵᱮᱥᱤᱨ ᱵᱮᱥᱤ ᱜᱮᱠᱚ ᱨᱚᱦᱚᱭᱟᱠᱚ ᱚᱱᱠᱟ ᱫᱚ ᱵᱟᱝ ᱟᱞᱥᱮ ᱠᱚᱢ ᱡᱷᱚᱢ ᱠᱚ ᱨᱚᱦᱚᱭ ᱟᱠᱚ
ᱦᱚᱸ ᱟᱪᱷᱟ ᱟᱪᱷᱟ ᱟᱪᱷᱟ
ᱟᱨ ᱛᱟᱦᱚᱞᱮ ᱢᱟᱱᱮ ᱪᱮᱫ ᱠᱚᱢ ᱤᱭᱟᱹᱭ ᱫᱟ ᱱᱮᱛᱟᱨ ᱚᱞᱚᱜ ᱯᱟᱲᱦᱟᱣ ᱥᱮ
ᱚᱲᱟᱜ ᱠᱚᱨᱮ ᱜᱮ ᱢᱮᱱᱟᱢᱟ
ᱟᱞᱮ ᱫᱚ ᱟᱞᱮ ᱫᱚ ᱟᱹᱰᱤ ᱟᱞᱮ ᱪᱮᱫ ᱞᱮ ᱢᱮᱱᱟ ᱟᱞᱮ ᱫᱚ ᱠᱟᱹᱣᱰᱤ ᱟᱱᱟᱡ ᱨᱮᱫᱚ ᱟᱹᱰᱤ ᱞᱮ ᱟᱹᱰᱤ ᱞᱮ
ᱞᱤᱪᱟ. ᱲ ᱜᱮᱭᱟ
ᱤᱱᱟ ᱠᱷᱟᱹᱛᱤᱨ ᱛᱮ ᱚᱞᱚᱜ ᱯᱟᱲᱦᱟᱜ ᱫᱚ ᱢᱟᱪ ᱠᱷᱟ. ᱱᱤ ᱨᱮᱜᱮ ᱵᱟᱹᱜᱤ ᱦᱩᱭ ᱠᱟᱱᱟ ᱱᱚᱜᱼᱚᱭ ᱪᱟᱥ ᱵᱟᱥ ᱨᱮᱜᱮ ᱪᱟᱥᱼᱵᱟᱥ ᱨᱮᱜᱮ ᱱᱤᱛᱚᱜ ᱫᱚ ᱵᱷᱤᱲᱳ ᱦᱩᱭ ᱠᱟᱱᱟ
ᱳ ᱦᱳᱭ ᱛᱚ ᱚᱱᱟ ᱫᱤᱠ ᱫᱤᱭᱮ ᱫᱚ ᱫᱚᱢᱮ ᱜᱮᱵᱚᱱ ᱤᱭᱟᱹ ᱜᱮᱭᱟ
ᱦᱩᱸ ᱟᱨ ᱥᱮ ᱨᱚᱠᱚᱢ ᱦᱚᱸ ᱵᱟᱹᱱᱩᱜ ᱠᱚᱣᱟ ᱡᱮ ᱠᱟᱹᱣᱰᱤ ᱜᱮ ᱡᱮ ᱠᱟᱹᱣᱰᱤ ᱠᱚᱠᱚ ᱨᱳᱡᱽᱜᱟᱨᱟ ᱚᱱᱠᱟᱱ ᱦᱚᱲ ᱦᱚᱸ ᱵᱟᱹᱱᱩᱜ ᱠᱚᱣᱟ
ᱩᱱᱠᱩᱣᱟᱜ
ᱚ ᱟᱹᱞᱤᱧ ᱱᱤᱛᱚᱜ ᱤᱧᱜᱮ ᱢᱤᱱᱤᱧᱟ ᱛᱚᱵᱮ ᱢᱟᱨᱟᱝ ᱛᱚ ᱚᱱᱟ ᱛᱮ ᱠᱷᱟᱹᱛᱤᱨ ᱛᱮ ᱟᱹᱞᱤᱧ ᱜᱤ ᱡᱚᱛ ᱡᱷᱚᱛᱚ ᱠᱤᱪᱷᱩ ᱧᱮᱞ ᱦᱩᱭᱩᱜ ᱠᱟᱱ ᱛᱟᱹᱞᱤᱧ ᱟ᱾
ᱦᱳᱭ ᱦᱳᱭ ᱦᱳᱭ ᱚᱱᱟ ᱥᱮᱫ ᱛᱮᱜᱮ ᱚᱱᱮᱠ ᱠᱚ ᱚᱱᱮᱠ ᱤᱭᱟᱹ ᱜᱮᱭᱟ ᱚᱞᱚᱜ ᱯᱟᱲᱦᱟᱜ ᱥᱮᱫ ᱫᱚ ᱵᱟᱝ ᱠᱚ ᱤᱭᱟᱹᱜ ᱠᱟᱱᱟ ᱟᱨᱠᱤ
ᱦᱳᱭ ᱦᱚᱭ
ᱛᱟᱭᱱᱚᱢ ᱠᱟᱱᱟ ᱵᱚᱱ ᱢᱟᱱᱮ ᱚᱞᱚᱜ ᱯᱟᱲᱦᱟᱣ ᱥᱮᱫ ᱠᱷᱚᱱ
ᱦᱮᱸ
ᱦᱳᱭ ᱛᱚ ᱛᱟᱦᱚᱞᱮ ᱪᱮᱫ ᱢᱟᱱᱮ ᱮᱱᱢᱤ ᱤᱭᱟᱹ ᱠᱚᱫᱚᱢ ᱮᱱᱮᱡ ᱜᱮᱭᱟ ᱢᱟᱱᱮ ᱠᱷᱮᱞᱟ ᱠᱚ
ᱦᱮᱸ ᱠᱷᱮᱞᱟ ᱠᱚᱫᱚ ᱦᱮᱸ ᱮᱱᱮᱡ ᱵᱟᱲᱟ ᱦᱩᱭᱩᱜ ᱜᱮᱭᱟ ᱵᱚᱞ ᱠᱷᱮᱞ ᱠᱚᱫᱚ ᱦᱩᱭ ᱵᱟᱲᱟᱜ ᱜᱮᱭᱟ
ᱦᱚ ᱛᱚ ᱱᱚᱝᱠᱟ ᱦᱮᱸ ᱵᱚᱞ ᱠᱷᱮᱞ ᱠᱚᱫᱚ ᱦᱩᱭᱩᱜᱼᱟ ᱵᱚᱞ ᱠᱷᱮᱞ ᱜᱮ ᱵᱮᱥᱤ ᱠᱚ ᱮᱱᱮᱡ ᱟᱠᱚ
ᱚ ᱱᱟᱯᱟᱭ ᱜᱮ
ᱦᱳᱭ ᱜᱩᱯᱤ ᱠᱚᱫᱚᱢ ᱪᱟᱞᱟᱜ ᱵᱚᱞᱤ ᱜᱩᱯᱤ ᱠᱚᱫᱚᱢ ᱵᱚᱞᱮ ᱜᱩᱯᱤ ᱠᱚᱫᱚᱢ ᱪᱟᱞᱟᱜ ᱜᱮᱭᱟ ᱛᱚ ᱥᱮ ᱜᱩᱯᱤ ᱠᱚᱫᱚ ᱵᱟᱝ ᱦᱳᱭ
ᱦᱳᱭ ᱜᱩᱯᱤ ᱠᱚᱦᱚᱸᱧ ᱪᱟᱞᱟᱣ ᱵᱟᱲᱟᱭ ᱜᱮᱭᱟ ᱡᱟᱜᱮ ᱟᱞᱮᱨᱮᱱ ᱫᱚ ᱵᱷᱤᱰᱤ ᱢᱮᱨᱚᱢ ᱠᱚ ᱢᱮᱱᱟᱜ ᱠᱚᱣᱟ ᱜᱟᱹᱭ ᱰᱟᱝᱨᱟ ᱠᱚ ᱢᱮᱱᱟᱜ ᱠᱚᱣᱟ ᱛᱚ ᱩᱱᱠᱩ ᱧᱮᱞ ᱵᱟᱲᱟ ᱠᱚ ᱦᱩᱭᱩᱜᱼᱟ ᱢᱟᱡᱷᱮ ᱢᱟᱡᱷᱮ
ᱚ ᱦᱳᱭ ᱛᱚ ᱛᱟᱦᱞᱮ ᱛᱤᱱᱟᱹᱜ ᱜᱟᱱ ᱢᱟᱱᱮ ᱥᱩᱫᱷᱩ ᱰᱟᱝᱨᱤ ᱵᱷᱤᱰᱤ ᱢᱮᱨᱚᱢ ᱚ ᱟᱪᱷᱟ ᱟᱪᱷᱟ
ᱟᱨ ᱥᱩᱠᱨᱤ ᱦᱚᱸ ᱢᱮᱱᱟᱜ ᱠᱚ ᱛᱟᱞᱮ ᱜᱮᱭᱟ
ᱚ ᱦᱚᱸ ᱦᱳᱭ ᱛᱚ
ᱡᱚᱢ ᱫᱚ ᱵᱟᱞᱮ ᱡᱚᱢ ᱠᱚᱣᱟ ᱠᱷᱟᱹᱞᱤ ᱞᱮ ᱟᱠᱷᱨᱤᱧ ᱠᱚᱣᱟ ᱱᱤᱭᱟᱹ ᱜᱮᱸᱦᱟᱜ